ᱦᱮᱞᱳ᱾
ᱦᱚᱸ ᱜᱚᱝᱠᱮ ᱟᱸᱡᱚᱢᱚᱜ ᱠᱟᱱᱟ ᱨᱚᱲ?
ᱦᱮᱸ ᱦᱮᱸ ᱜᱚᱝᱠᱮ ᱟᱸᱡᱚᱢᱚᱜ ᱠᱟᱱᱟ᱾ ᱮᱸ ᱟᱹᱞᱤᱧᱟᱜ ᱵᱤᱱ ᱟᱸᱡᱚᱢᱮᱫᱟ?
ᱦᱚᱸ ᱟᱵᱤᱱᱟᱜ ᱟᱡᱚᱢᱚᱜ ᱠᱟᱱᱟ᱾
ᱟᱪᱪᱷᱟ ᱟᱪᱪᱷᱟ, ᱢᱟ ᱛᱚᱵᱮ ᱮᱱᱠᱷᱟᱱ ᱞᱟᱹᱭ ᱵᱤᱱ ᱪᱮᱫ ᱠᱚᱵᱤᱱ ᱪᱤᱠᱟᱹᱭᱮᱫᱟ?
ᱦᱮᱸ ᱱᱤᱛᱳᱜ ᱱᱚᱜᱼᱚᱭ ᱢᱚᱭᱫᱟᱱ ᱥᱮᱫ ᱞᱤᱧ ᱦᱮᱡ ᱠᱟᱱᱟ ᱱᱟᱦᱟᱜ᱾
ᱟᱪᱷᱟ ᱟᱹᱰᱤ ᱱᱟᱯᱟᱭ᱾ ᱵᱚᱞ ᱵᱤᱱ ᱠᱷᱮᱞᱳᱰ ᱠᱷᱮᱞᱳᱰ ᱞᱟᱹᱜᱤᱫ ᱥᱮ ᱪᱮᱫ?
ᱦᱳᱭ ᱟ ᱟᱹᱵᱤᱱ ᱫᱚ ᱪᱮᱫ ᱠᱚᱵᱤᱱ ᱪᱤᱠᱟᱹᱭᱮᱫ
ᱜᱚᱢᱠᱮ ᱟᱹᱞᱤᱧ ᱢᱟᱛᱚ ᱦᱤᱛᱳᱜ ᱫᱚᱞᱤᱧ ᱫᱩᱲᱩᱵ ᱟᱠᱟᱱᱟ ᱪᱮᱫᱟᱜ ᱥᱮ ᱢᱟᱱᱮ ᱫᱟᱜ ᱡᱟᱹᱲᱤ ᱠᱚ ᱦᱮᱡ ᱥᱮᱴ ᱨᱮᱱ ᱦᱟᱱᱛᱮ, ᱮᱠᱷᱚᱱ ᱫᱚ ᱚᱲᱟᱜ ᱨᱮᱜᱮᱞᱤᱧ ᱫᱩᱲᱩᱵ ᱟᱠᱟᱱᱟ ᱵᱟᱝᱠᱷᱟᱱ ᱫᱚ ᱟᱹᱞᱤᱧ ᱦᱚᱸ ᱵᱚᱞ ᱠᱷᱮᱞᱳᱰ ᱠᱚᱫᱚ ᱞᱤᱧ ᱟᱹᱰᱤ ᱟᱹᱰᱤᱱᱟᱜ ᱜᱮᱞᱤᱧ ᱠᱩᱥᱤᱭᱟᱜᱼᱟ᱾
ᱦᱟᱸ᱾
ᱟᱫᱚ ᱟᱫᱚ ᱱᱚᱝᱠᱟ ᱫᱟᱜ ᱡᱟᱹᱲᱤ ᱠᱷᱟᱹᱛᱤᱨ ᱟᱫᱚ ᱛᱮᱦᱮᱧ ᱫᱚ ᱮᱸ ᱦᱩᱸ ᱜᱟ ᱜᱤᱫᱽᱨᱟᱹ ᱠᱚ ᱵᱟᱝ ᱠᱚ ᱦᱮᱡ ᱟᱠᱟᱱᱟ ᱠᱷᱮᱞᱳᱰ ᱞᱟᱹᱜᱤᱫ ᱟᱨᱠᱤ ᱛᱟᱦᱚᱞᱮ ᱜᱚᱢᱠᱟ ᱜᱚᱢᱠᱮ ᱛᱟᱦᱚᱞᱮ ᱟᱹᱵᱤᱱ ᱫᱚ ᱡᱚᱴᱟᱣ ᱠᱚᱠᱚ ᱦᱮᱡ ᱟᱠᱟᱱ ᱜᱮᱭᱟ ᱠᱷᱮᱞ ᱞᱟᱹᱜᱤᱫ?
ᱦᱩᱸ ᱦᱮᱡ ᱟᱠᱟᱱᱟ ᱠᱚ᱾
ᱦᱩᱸ ᱟᱫᱚ ᱛᱤᱱᱟᱹᱜ ᱚᱠᱛᱚ ᱨᱮᱢᱟ ᱵᱤᱱ ᱠᱷᱮᱞᱳᱰᱟ?
ᱚ ᱟᱹᱣᱨᱤ ᱱᱟᱦᱟᱜ ᱡᱚᱛᱚ ᱟᱹᱣᱨᱤ ᱠᱚ ᱦᱮᱡ ᱪᱟᱵᱟᱜᱼᱟ ᱠᱤᱪᱷᱩ ᱜᱟᱱ ᱠᱚ ᱦᱮᱡ ᱟᱠᱟᱱᱟ ᱮᱠᱥᱟᱨᱥᱟᱭᱤᱡᱽ ᱠᱚᱠᱚ ᱠᱚᱨᱟᱣ ᱵᱟᱲᱟᱭᱮᱜᱼᱟ᱾
ᱟᱪᱪᱷᱟ ᱟᱹᱰᱤ ᱱᱟᱯᱟᱭ᱾ ᱮᱠᱥᱟᱨᱥᱟᱭᱤᱡ ᱠᱚ ᱠᱚᱨᱟᱣ ᱫᱚ ᱞᱟᱹᱠᱛᱤ ᱠᱟᱱ ᱜᱮᱭᱟ ᱥᱮ ᱠᱷᱮᱞᱳᱰ ᱞᱟᱦᱟ ᱨᱮ ᱠᱟᱹᱴᱤᱡ ᱢᱟᱱᱮ ᱟᱵᱚ ᱦᱚᱲᱢᱚ ᱵᱚᱱ ᱞᱚᱞᱚ ᱠᱟᱜ ᱠᱷᱟᱱ ᱟᱹᱰᱤ ᱜᱮ ᱱᱟᱯᱟᱭᱚᱜᱼᱟ ᱚᱱᱮ ᱠᱷᱮᱞᱳᱰ ᱨᱮ ᱛᱟᱦᱚᱞᱮ ᱟᱹᱰᱤ ᱱᱟᱯᱟᱭ ᱜᱮ ᱵᱩᱡᱷᱟᱹᱜᱼᱟ ᱟᱨᱠᱤ
ᱱᱚᱝᱠᱟ ᱡᱩᱫᱤ ᱵᱤᱱ ᱤᱭᱟᱹ ᱵᱟᱲᱟᱭᱟ ᱮᱠᱥᱟᱨᱥᱟᱭᱤᱡᱽ ᱵᱟᱲᱟᱭᱟᱵᱤᱱ ᱤᱱᱟᱹᱠᱷᱟᱱ ᱫᱚ ᱦᱚᱲᱢᱚ ᱦᱚᱸ ᱠᱟᱹᱴᱤᱡ ᱵᱮᱥ ᱛᱟᱦᱮᱱᱟ,
ᱦᱮᱸ ᱮᱠᱫᱚᱢ ᱥᱟᱹᱨᱤ ᱠᱟᱛᱷᱟ ᱚᱱᱟ ᱫᱚ᱾
ᱦᱮᱸ᱾ ᱟᱹᱞᱤᱧ ᱦᱚᱸ ᱱᱤᱛᱚᱝ ᱟᱹᱰᱤ ᱞᱤᱧ ᱢᱚᱴᱟᱭᱮᱱᱟ ᱥᱮ᱾ ᱢᱟᱱᱮ ᱠᱟᱹᱢᱤ ᱫᱤᱥᱚᱢ ᱥᱮᱫ ᱞᱤᱧ ᱪᱟᱞᱟᱣ ᱞᱮᱱᱟ, ᱱᱚᱱᱛᱮ ᱵᱮᱝᱜᱞᱳᱨ ᱥᱮᱫ ᱦᱳᱭᱛᱚ ᱚᱱᱛᱮ ᱠᱷᱚᱱ ᱦᱮᱡ ᱵᱟᱲᱟ ᱠᱟᱛᱮᱱ ᱞᱟᱡ ᱜᱮ ᱥᱮᱬᱟᱭᱮᱱ ᱛᱟᱹᱞᱤᱧᱼᱟ ᱟᱫᱚᱞᱤᱧ ᱢᱮᱱᱮᱫᱼᱟ ᱦᱟᱯᱮ ᱠᱟᱹᱴᱤᱡ ᱫᱟᱹᱲ ᱵᱟᱲᱟ ᱞᱮᱠᱷᱟᱱ ᱮᱠᱥᱟᱨᱥᱟᱭᱤᱡᱽ ᱠᱚ ᱤᱭᱟᱹ ᱵᱟᱲᱟ ᱞᱮᱠᱷᱟᱱ ᱫᱚ ᱠᱟᱹᱴᱤᱡ ᱯᱷᱤᱴᱱᱮᱥ ᱧᱚᱜ ᱧᱮᱧᱮᱞᱟ ᱟᱨ
ᱦᱮᱸ ᱯᱷᱤᱴᱱᱮᱥᱚᱜᱼᱟ᱾ ᱦᱚᱸ ᱧᱮᱞᱚᱜ ᱧᱮᱞ ᱟᱹᱱᱤᱡᱼᱟ ᱛᱟᱨᱯᱚᱨᱮ ᱚᱱᱮ ᱱᱤ ᱢᱟᱱᱮ ᱠᱟᱹᱴᱤᱡ ᱟᱢ ᱠᱮ ᱟᱢ ᱠᱮ ᱱᱤᱡᱮ ᱠᱮ ᱠᱟᱹᱴᱤᱡ ᱵᱷᱟᱜᱤ ᱜᱮᱢ ᱵᱩᱡᱷᱟᱹᱣᱟ ᱡᱟᱦᱟᱱᱟᱜ ᱚᱥᱩ ᱥᱩᱵᱤᱫᱟ ᱠᱚ ᱵᱟᱝ ᱦᱳᱭ, ᱞᱟᱹᱜᱤᱫᱚᱜᱼᱟ᱾ ᱟᱨᱠᱤ ᱟᱨ ᱵᱟᱝ ᱠᱷᱟᱱ ᱫᱚ ᱡᱩᱫᱤ ᱞᱟᱡ ᱠᱚ ᱩᱰᱩᱠᱚᱜᱼᱟ᱾ ᱥᱮ ᱠᱟᱹᱴᱤᱡ ᱟᱫᱚ ᱠᱟᱹᱢᱤ ᱠᱚᱦᱚᱸ ᱠᱟᱹᱴᱤᱡ ᱠᱚᱥᱴᱚ ᱜᱮ ᱵᱩᱡᱷᱟᱹᱜᱼᱟ᱾ ᱱᱟᱜ ᱦᱮᱸ ᱥᱤᱛᱩᱝ ᱠᱚᱨᱮ ᱦᱚᱸ ᱠᱚᱥᱴᱚ ᱵᱩᱡᱷᱟᱹᱜᱼᱟ᱾
ᱦᱳᱭ ᱟᱨ ᱫᱟᱠᱟ ᱡᱚᱢ ᱠᱚ ᱫᱩᱲᱩᱵ ᱠᱚᱨᱮ ᱦᱚᱸ ᱢᱩᱥᱠᱤ ᱞᱚᱜᱼᱟ᱾ ᱵᱮᱱ ᱞᱟᱡ ᱜᱮ ᱤᱭᱟᱹᱜᱼᱟ ᱥᱮ
ᱦᱮᱸ ᱡᱚᱢ ᱞᱮᱠᱷᱟᱱ ᱞᱟᱡ ᱜᱮ ᱡᱩᱫᱤ ᱢᱟᱨᱟᱝ ᱚᱜᱼᱟ
ᱚᱻᱦᱳᱭ᱾
ᱛᱟᱦᱚᱞᱮ ᱜᱚᱢᱠᱮ ᱛᱟᱦᱚᱞᱮ ᱱᱤᱛᱚᱜ ᱫᱚᱵᱤᱱ ᱠᱷᱮᱞᱳᱰ ᱞᱟᱹᱜᱤᱫ
ᱦᱚᱭ ᱟᱯᱮ ᱟᱨᱻ ᱛᱤᱱᱟᱹᱜ ᱜᱟᱱ ᱠᱚ ᱦᱤᱡᱩᱜ ᱠᱟᱱᱟ ᱱᱟᱦᱟᱜ
ᱟᱪᱪᱷᱟ ᱟᱹᱵᱤᱱ, ᱡᱚᱴᱟᱣ ᱠᱚ ᱛᱤᱱᱟᱹᱜ ᱠᱚ ᱦᱤᱡᱩᱜ ᱠᱟᱱᱟ ᱛᱟᱦᱚᱞᱮ ᱧᱮᱞ ᱠᱚᱵᱤᱱ ᱛᱟᱦᱚᱞᱮ ᱛᱤᱱᱟᱹᱜ ᱠᱟ ᱵᱷᱟᱜ ᱠᱟᱛᱮᱜ ᱵᱤᱱ ᱠᱷᱮᱞᱟ ᱥᱮ ᱯᱷᱩᱞ ᱴᱟᱭ ᱵᱤᱱ ᱠᱷᱮᱞᱟ ᱥᱮ ᱦᱟᱯᱴᱟᱭ ᱵᱤᱱ ᱠᱷᱮᱞᱟ
ᱵᱟᱝ ᱟᱹᱞᱤᱧ ᱫᱚ ᱦᱟᱸᱜ ᱩᱱᱟᱹᱜ ᱜᱮᱥ ᱫᱚ ᱵᱟᱹᱞᱤᱧ ᱠᱷᱮᱞᱟ ᱟᱹᱞᱤᱧ ᱫᱚ ᱤᱭᱟᱹ ᱵᱟᱲᱟ ᱞᱟᱹᱜᱤᱫ ᱜᱮ ᱠᱟᱹᱴᱤᱡ
ᱚ ᱵᱟᱝᱟ ᱠᱟᱹᱴᱤᱡ ᱟᱸᱸᱵᱟᱝᱟ ᱜᱚᱢᱠᱮ ᱛᱷᱚᱲᱟ ᱛᱷᱚᱲᱟ ᱫᱚ ᱠᱟᱹᱴᱤᱡ ᱠᱷᱮᱞᱟᱜ ᱵᱤᱱ ᱪᱮᱫᱟᱜ ᱥᱮ ᱠᱷᱮᱞᱟᱜ ᱠᱷᱟᱱ ᱫᱚ ᱟᱨ ᱦᱚᱸ ᱟᱹᱰᱤ ᱜᱮ ᱢᱟᱱᱮ ᱥᱚᱨᱤᱨ ᱴᱟᱜ ᱠᱟᱹᱴᱤᱡ ᱵᱷᱟᱜᱤ ᱵᱤᱱ ᱵᱩᱡᱷᱟᱹᱣ ᱛᱚᱨᱟ
ᱦᱩᱸ ᱛᱚ ᱜᱚᱝᱠᱮ ᱚᱱᱛᱮ ᱫᱚ ᱟᱫᱚ ᱦᱮᱸ ᱨᱚᱦᱚᱭ ᱠᱟᱹᱢᱤ ᱠᱚᱫᱚ ᱛᱤᱱᱟᱹᱜ ᱥᱟᱺᱜᱤᱧ ᱠᱮᱜᱼᱟ ᱯᱮ ᱥᱮ ᱮᱦᱚᱵ ᱠᱟᱜᱼᱟ ᱯᱮ
ᱵᱟᱝᱟ ᱜᱚᱝᱠᱮ ᱮᱦᱚᱵ ᱦᱩᱭ ᱠᱟᱱᱟ᱾ ᱱᱚᱣᱟ ᱫᱚ ᱢᱟᱱᱮ ᱮᱱᱳ ᱪᱟᱵᱟ ᱠᱟᱛᱷᱟ ᱫᱚ ᱞᱟᱹᱭ ᱵᱟᱝ ᱜᱟᱱᱚᱜᱼᱟ᱾ ᱪᱮᱫᱟᱜ ᱥᱮ ᱮᱠᱷᱱᱳ ᱜᱷᱩᱴᱩ ᱜᱷᱩᱴᱩ ᱠᱚᱨᱮ ᱫᱚ ᱮᱠᱷᱚᱱᱳ ᱫᱟᱜ ᱫᱚ ᱟᱹᱣᱨᱤᱟᱱᱟ
ᱦᱩᱸ
ᱚᱱᱟ ᱠᱚᱸ ᱜᱷᱩᱴᱩ ᱠᱚᱦᱚᱸ ᱫᱟᱜ ᱞᱮᱱᱠᱷᱟᱱ ᱛᱟᱦᱚᱞᱮ ᱠᱷᱟᱱ ᱟᱫᱚ ᱟᱫᱚ ᱨᱚᱦᱚᱭ ᱦᱩᱭᱩᱜᱼᱟ᱾ ᱚᱱᱟ ᱠᱚᱦᱚᱸ
ᱟᱸᱸ
ᱛᱟᱦᱚᱞᱮ ᱜᱚᱢᱠᱮ ᱟᱹᱵᱤᱱ ᱥᱮᱜ ᱫᱚ ᱛᱤᱱᱟᱹᱜ ᱥᱟᱺᱜᱤᱧ?
ᱱᱚᱛᱮ ᱦᱚᱸᱱᱟᱜ ᱱᱤᱛᱚᱜ ᱫᱚ ᱮ ᱥᱟᱹᱨᱫᱤ ᱠᱟᱱᱟ ᱵᱟᱞᱮ ᱱᱟᱦᱟᱜ᱾ ᱛᱚ ᱚᱱᱟ ᱜᱷᱩᱴᱩ ᱠᱚᱜᱮ ᱦᱟᱸᱜ ᱩᱱᱟᱹᱜ ᱪᱮᱦᱨᱟ ᱵᱟᱝ ᱤᱭᱟᱹ ᱠᱟᱱᱟ᱾ ᱱᱚᱝᱠᱟ ᱤᱭᱟᱹ ᱡᱟᱭᱜᱟ ᱠᱚᱫᱚ ᱦᱟᱸᱜ ᱡᱚᱛᱚ ᱦᱟᱸᱜ ᱨᱚᱦᱚᱭ ᱜᱚᱫ ᱠᱟᱜᱼᱟ ᱞᱮ,
ᱟᱪᱪᱷᱟ᱾
ᱚᱻ
ᱜᱚᱢᱠᱮ ᱛᱟᱦᱚᱞᱮ ᱚᱱᱮ ᱡᱮ ᱵᱟᱭᱨᱮ ᱠᱟᱹᱢᱤ ᱵᱤᱱ ᱪᱟᱞᱟᱣ ᱞᱮᱱ ᱫᱚ,
ᱦᱩᱸ
ᱪᱮᱫ ᱠᱟᱹᱢᱤᱵᱤᱱ ᱪᱟᱞᱟᱣ ᱞᱮᱱᱟ ᱚᱸᱰᱮ ᱫᱚ?
ᱚᱸᱰᱮ ᱫᱚ ᱱᱚᱣᱟᱻ ᱡᱟᱦᱟᱸ ᱛᱤᱱᱟᱹᱜ ᱞᱩᱜᱽᱲᱤ ᱠᱚ ᱢᱮᱱᱟᱜᱼᱟ, ᱡᱟᱢᱟ ᱯᱮᱴ ᱦᱩᱭᱮᱱ ᱫᱷᱩᱛᱤ ᱥᱟᱹᱲᱤ ᱡᱟᱱᱮᱴ, ᱛᱚ ᱱᱚᱝᱠᱟᱱᱟᱜ ᱱᱚᱣᱟ ᱞᱩᱜᱽᱲᱤᱡ ᱡᱤᱱᱤᱥ ᱛᱟᱦᱮᱱ ᱚᱸᱰᱮ ᱫᱚ ᱢᱟᱱᱮ ᱦᱮᱸ ᱟᱭᱨᱚᱱᱚᱜᱼᱟ ᱱᱚᱝᱠᱟ ᱟᱭᱨᱚᱱ ᱠᱟᱛᱮᱫ ᱟᱨ ᱞᱟᱹᱴᱩᱢ ᱠᱟᱛᱮᱜ, ᱯᱮᱠ ᱦᱩᱭᱩᱜᱼᱟ ᱟᱨ ᱯᱮᱠ ᱠᱟᱛᱮᱜ ᱚᱱᱟ ᱫᱚ ᱤᱫᱤᱭᱟᱠᱚ ᱚᱱᱠᱟ,
ᱟᱪᱪᱷᱟ, ᱜᱚᱝᱠᱮ ᱦᱚᱸ ᱵᱩᱡᱽ ᱠᱮᱫᱟᱞᱤᱧ, ᱟᱫᱚ ᱛᱟᱦᱚᱞᱮ ᱟᱹᱵᱤᱱ ᱫᱚ ᱥᱤᱛᱩᱝ ᱥᱮ ᱵᱟᱭᱨᱮ ᱫᱚ ᱵᱟᱝ ᱩᱰᱩᱠ ᱦᱩᱭ ᱠᱚᱜ ᱛᱟᱹᱵᱤᱱᱟ ᱛᱚ ᱚᱲᱟᱜ ᱵᱷᱤᱛ ᱵᱷᱤᱛ ᱨᱮᱜᱮᱵᱤᱱ ᱠᱟᱹᱢᱤ ᱠᱮᱭᱟ?
ᱦᱚᱸ ᱵᱷᱤᱛᱤᱨ ᱨᱮᱜᱮ,
ᱟᱹᱰᱤ ᱱᱟᱯᱟᱭ,
ᱦᱮᱸ
ᱛᱟᱦᱚᱞᱮ ᱠᱟᱹᱣᱰᱤ ᱠᱚᱫᱚ ᱪᱮᱫ ᱞᱮᱠᱟ ᱠᱚ ᱮᱢ ᱠᱮᱵᱤᱱᱟ, ᱚᱸᱰᱮ ᱛᱟᱦᱮᱸ ᱞᱟᱹᱜᱤᱫ ᱡᱚᱢ ᱧᱩ ᱠᱚ? ᱪᱮᱫ ᱞᱮᱠᱟ ᱵᱮᱵᱚᱥᱛᱟ ᱛᱟᱦᱮᱸ ᱠᱟᱱᱟ ᱥᱮ?
ᱦᱚᱸ ᱱᱚᱰᱮ ᱛᱟᱦᱮᱸ ᱠᱟᱱᱟ ᱠᱟᱹᱢᱤ ᱫᱚ, ᱮ ᱵᱟᱨᱚ ᱜᱷᱚᱱᱴᱟ ᱟᱨ ᱫᱚᱥ ᱪᱟᱸᱫᱳ ᱨᱮ ᱠᱟᱹᱢᱤ ᱦᱩᱭᱩᱜᱼᱟ ᱪᱷᱟᱵᱵᱤᱥᱴᱤ, ᱟᱨ ᱟᱹᱵᱤᱱᱟᱜ ᱱᱚᱣᱟ, ᱫᱚᱨᱢᱟ ᱯᱩᱭᱥᱟᱹ ᱛᱮᱟᱵᱤᱱ ᱵᱤᱱ ᱧᱟᱢᱟ ᱮᱠᱩᱥ ᱦᱟᱡᱟᱨ,
ᱟᱼᱢᱮ
ᱢᱤᱫ ᱵᱮᱲᱟ ᱡᱚᱢ ᱫᱚ ᱮᱢᱚᱜ ᱟᱠᱚ ᱦᱟᱸᱰᱮ ᱠᱳᱢᱯᱟᱱᱤ ᱨᱮᱜᱮ ᱟᱨ, ᱵᱟᱨ ᱵᱮᱲᱟ ᱫᱚ ᱦᱟᱸᱜ ᱚᱲᱟᱜ ᱨᱮᱜᱮ, ᱨᱩᱢ ᱨᱮᱜᱮ ᱵᱮᱱᱟᱣ ᱦᱩᱭᱩᱜᱼᱟ᱾ ᱟᱨ ᱨᱩᱢ ᱦᱚᱸ ᱱᱤᱡᱮᱨᱟᱜ ᱜᱮ ᱦᱟᱸᱜ,
ᱚ ᱚᱱᱟ ᱠᱷᱟᱹᱛᱤᱨ ᱛᱮᱜᱮ ᱡᱟᱹᱥᱛᱤ ᱧᱟᱜ ᱜᱮᱭᱟ ᱠᱟᱹᱣᱰᱤ ᱫᱚ᱾ ᱡᱟᱭᱦᱳᱠ, ᱛᱟᱣ ᱛᱤᱱ ᱛᱤᱱ ᱵᱚᱪᱷᱚᱨ ᱜᱟᱱ ᱵᱤᱱ ᱠᱟᱹᱢᱤ ᱞᱟᱜᱼᱟ?
ᱚᱸᱰᱮ ᱛᱟᱦᱮᱸ ᱞᱮᱱᱟᱞᱤᱧ ᱰᱮᱲ ᱵᱚᱪᱷᱚᱨ ᱜᱟᱱ᱾
ᱢᱟᱱᱮ ᱟᱭᱢᱟ ᱫᱤᱱ ᱜᱮᱵᱤᱱ ᱠᱟᱹᱢᱤ ᱟᱠᱟᱜ ᱜᱮᱭᱟ᱾
ᱦᱮᱸᱻ
ᱛᱟᱦᱚᱞᱮ ᱟᱹᱵᱤᱱ ᱡᱮ ᱚᱱᱟ ᱵᱤᱱ ᱠᱟᱹᱢᱤ ᱠᱮᱫᱟ, ᱛᱟᱨᱯᱚᱨ ᱡᱟᱦᱟᱱᱟᱜ ᱜᱮᱛᱚ ᱟᱹᱵᱤᱱᱟᱜ ᱢᱟᱱᱮ, ᱤᱪᱪᱷᱟᱹ ᱛᱟᱦᱮᱸ ᱠᱟᱱ ᱛᱟᱹᱵᱤᱱᱟ ᱡᱮ ᱱᱚᱣᱟ ᱞᱤᱧ ᱦᱟᱛᱟᱣᱟ ᱥᱮ ᱚᱱᱟᱞᱤᱧ ᱦᱟᱛᱟᱣᱟ, ᱚᱱᱟ ᱠᱷᱟᱹᱛᱤᱨ ᱛᱮᱜᱮ ᱛᱚᱵᱤᱱ ᱪᱟᱞᱟᱣ ᱞᱮᱱᱟ ᱵᱟᱭᱨᱮ ᱠᱟᱹᱢᱤ ᱥᱮᱫ,
ᱟᱻ
ᱥᱮ ᱚᱱᱠᱟᱱᱟᱜ ᱥᱮ ᱟᱞᱟᱫᱟ ᱠᱤᱪᱷᱩ ᱛᱟᱦᱮᱸ ᱠᱟᱱ ᱛᱟᱹᱵᱤᱱᱟ?
ᱵᱟᱝ ᱚᱱᱠᱟ ᱫᱚ ᱠᱩᱠᱢᱩ ᱛᱟᱦᱮᱱ ᱜᱮᱭᱟ ᱡᱷᱚᱛᱚ ᱦᱚᱲᱟᱜ ᱜᱮ᱾
ᱦᱮᱸ
ᱦᱳᱭᱛᱚ ᱟᱹᱞᱤᱧᱟᱜ ᱦᱚᱸ ᱢᱤᱫᱴᱮᱱ ᱚᱱᱠᱟᱜ ᱜᱮ, ᱛᱟᱦᱮᱸ ᱠᱟᱱ ᱛᱟᱹᱟᱞᱤᱧᱟ᱾
ᱟᱪᱪᱷᱟ
ᱦᱚᱸ ᱟᱫᱚ, ᱚᱱᱟ ᱫᱚ ᱦᱟᱸᱜ ᱤᱭᱟᱹ ᱦᱮᱸ ᱪᱮᱠᱴᱟᱨ ᱢᱤᱫᱴᱟᱝ, ᱥᱮᱠᱮᱱᱰ ᱦᱮᱱᱰ ᱞᱤᱧ ᱦᱟᱛᱟᱣ ᱠᱮᱫᱼᱟ ᱾ᱱᱟᱜ
ᱟᱹᱰᱤᱱᱟ ᱟᱹᱰᱤ ᱱᱟᱯᱟᱭ, ᱡᱮ ᱴᱟᱠᱴᱟᱨ ᱵᱤᱱ ᱦᱟᱛᱟᱣ ᱠᱮᱫᱟ᱾ ᱡᱟᱭᱦᱳᱠ ᱱᱮᱛᱟᱨ ᱢᱟᱱᱮ ᱛᱟᱦᱚᱞᱮ ᱵᱷᱽᱟᱜᱮ ᱜᱮ ᱪᱟᱹᱞᱩᱜ ᱠᱟᱱ ᱛᱟᱵᱤᱱ ᱜᱮᱭᱟ?
ᱦᱳᱭ ᱱᱚᱜᱼᱚᱭ ᱱᱟᱦᱟᱜ ᱨᱚᱦᱚᱭ ᱫᱤᱱ ᱠᱚᱨᱮ ᱫᱚ, ᱵᱮᱥ ᱜᱮ ᱪᱟᱞᱟᱜ ᱠᱟᱱᱟ᱾
ᱟᱪᱪᱷᱟ ᱛᱟᱦᱚᱞᱮ ᱪᱮᱫ ᱞᱮᱠᱟ᱾ ᱢᱮᱱᱟ ᱢᱤᱱᱤᱴ ᱨᱮ ᱪᱮᱫᱞᱮᱠᱟ ᱵᱤᱱ ᱦᱟᱛᱟᱣ ᱜᱮᱭᱟ᱾
ᱦᱮᱸ ᱱᱚᱛᱮ ᱫᱚ ᱱᱟᱜ ᱱᱚᱭ‌‌ ᱜᱷᱚᱱᱴᱟ ᱨᱮᱱᱟᱜ ᱦᱩᱭᱩᱼᱜ ᱠᱟᱱᱟ᱾ ᱟᱹᱰᱤ ᱡᱟ ᱡᱮᱢᱚᱱ ᱫᱷᱽᱟᱨᱟ ᱠᱚ ᱦᱟᱛᱟᱭᱼᱟ᱾ ᱚᱠᱚᱭᱟᱜ ᱫᱚ ᱯᱚᱱᱨᱚ ᱥᱚ, ᱚᱠᱚᱭ ᱫᱚ ᱪᱳᱫᱚ ᱥᱚ ᱚᱱᱠᱟ᱾
ᱟᱪᱪᱷᱟ ᱜᱷᱚᱱᱴᱟ ᱨᱮ?
ᱦᱚᱭ ᱾
ᱟᱹᱰᱤ ᱱᱟᱯᱟᱭ᱾
ᱦᱮᱸ
ᱡᱮ ᱜᱷᱳᱱ, ᱜᱷᱚᱱᱴᱟ ᱨᱮ ᱛᱟᱦᱚᱞᱮ, ᱯᱚᱱᱮᱨᱚᱥᱚ ᱥᱳᱞᱳ ᱥᱚ ᱪᱳᱫᱽᱫᱳ ᱥᱚ᱾
ᱦᱮᱸ ᱦᱮᱸ
ᱛᱟᱦᱚᱞᱮ ᱜᱚᱝᱠᱮ ᱛᱟᱦᱚᱞᱮ ᱢᱤᱱᱤᱴ ᱨᱮᱫᱚ ᱵᱟᱝᱟ?
ᱦᱮᱸ, ᱵᱟᱝ, ᱟᱫᱚ ᱢᱤᱱᱤᱴ ᱨᱮᱱᱟᱜ ᱫᱚ ᱚᱸᱰᱮ ᱠᱷᱚᱱ ᱜᱮ ᱚᱰᱩᱠ ᱦᱩᱭᱩᱜᱼᱟ᱾
ᱚ ᱟᱪᱪᱷᱟ ᱜᱚᱝᱠᱮ ᱟᱹᱞᱤᱧ ᱥᱮᱫ ᱢᱟᱛᱚ ᱢᱤᱱᱤᱴ ᱨᱮ, ᱢᱤᱱᱤᱴ ᱨᱮ ᱛᱤᱨᱤᱥ ᱴᱟᱠᱟ᱾
ᱦᱳᱭ
ᱢᱟᱱᱮ ᱟᱹᱵᱤᱱ ᱠᱷᱚᱱ ᱦᱚᱸ ᱡᱟᱹᱥᱛᱤᱜ ᱠᱟᱱ ᱫᱚ ᱛᱟᱦᱚᱞᱮ, ᱢᱟᱱᱮ ᱟᱹᱵᱤᱱ ᱥᱮᱫ ᱜᱮ ᱛᱟᱦᱚᱞᱮ ᱠᱚᱢ ᱜᱮ?
ᱦᱮᱸ ᱱᱚᱛᱮ ᱠᱚᱢ ᱜᱮᱭᱟ ᱠᱟᱹᱡ᱾
ᱦᱮᱸ ᱟᱹᱵᱤᱱ ᱥᱮᱫ ᱠᱟᱹᱴᱤᱡ ᱛᱷᱚᱲᱟ ᱜᱮ ᱠᱚᱢ ᱜᱮᱭᱟ᱾
ᱦᱮᱸ
ᱟᱹᱞᱤᱧ ᱥᱮᱫ ᱫᱚ ᱠᱟᱹᱴᱤᱡ ᱛᱟᱦᱚᱞᱮ ᱡᱟᱹᱥᱛᱤᱭᱮᱱᱟ᱾
ᱦᱩᱸ
ᱛᱟᱦᱚᱞᱮ ᱛᱟᱦᱚᱞᱮ ᱫᱤᱱ ᱴᱤ ᱨᱮ ᱛᱟᱣᱚᱜ, ᱢᱟᱱᱮ- ᱢᱟᱱᱮ ᱱᱚᱝᱠᱟ ᱥᱤᱭᱳᱜ ᱦᱚᱲ ᱢᱮᱱᱟᱜ ᱠᱚ ᱛᱟᱵᱤᱱᱟ᱾ ᱥᱮ ᱟᱹᱵᱤᱱ ᱜᱮᱵᱮᱱ ᱪᱟᱹᱞᱩᱭ ᱜᱮᱭᱟ, ᱚᱱᱟ ᱜᱟᱹᱰᱤ ᱫᱚ?
ᱦᱩᱸ ᱚᱱᱠᱟ ᱫᱚ ᱱᱟᱜ, ᱰᱟᱭᱵᱟᱨ ᱫᱚᱦᱚᱸ ᱦᱩᱭ ᱟᱠᱟᱱᱟ᱾
ᱟᱪᱪᱷᱟ
ᱦᱟᱸ
ᱢᱟᱱᱮ ᱩᱱᱤ ᱰᱟᱭᱵᱷᱟᱨ ᱫᱚ ᱛᱟᱦᱚᱞᱮ, ᱪᱮᱫ ᱞᱮᱠᱟᱭ ᱦᱟᱛᱟᱣ ᱛᱟᱵᱤᱱᱟ᱾
ᱱᱚᱝᱠᱟ ᱩᱱᱤ ᱯᱟᱸᱪᱥᱚ ᱴᱟᱠᱟ ᱢᱤᱫ ᱫᱤᱱ ᱨᱮ ᱮᱢᱟᱭ ᱠᱟᱱᱟ ᱞᱮ᱾
ᱟᱪᱪᱷᱟ
ᱦᱚᱭ
ᱟᱹᱰᱤ ᱱᱟᱯᱟᱭ ᱛᱟᱦᱚᱞᱮ, ᱴᱟᱠᱴᱟᱨ ᱠᱚᱵᱤᱱ ᱦᱟᱛᱟᱣ ᱠᱟᱣ ᱱᱤᱡ-ᱟ᱾ ᱡᱟᱭᱦᱳᱠ ᱟᱹᱵᱤᱱ ᱯᱷᱟᱞᱛᱩ ᱵᱟᱹᱵᱤᱱ ᱠᱷᱚᱨᱪᱟ ᱠᱟᱛᱮᱫ, ᱡᱮ ᱡᱟᱦᱟᱱᱟᱜ ᱠᱟᱡᱮ ᱨᱮᱜᱮ ᱵᱤᱱ ᱞᱟᱜᱟᱣ ᱟᱠᱟᱫᱟ᱾
ᱦᱳᱭ
ᱟᱹᱰᱤ ᱢᱚᱡᱽ ᱵᱤᱱ ᱠᱟᱹᱢᱤ ᱟᱠᱟᱫᱟ᱾
ᱦᱩᱸ
ᱡᱟᱭᱦᱳᱠ ᱟᱸᱡᱚᱢ ᱠᱟᱛᱮ ᱢᱟᱱᱮ ᱠᱟᱹᱴᱤᱡ ᱵᱷᱟᱜᱮ ᱜᱮᱞᱤᱧ ᱵᱩᱡᱷᱟᱹᱣ ᱠᱮᱫᱟ ᱡᱮ ᱪᱟᱞᱟᱣ ᱞᱮᱱᱟ ᱵᱤᱱ ᱵᱟᱭᱨᱮ ᱠᱟᱹᱢᱤ ᱡᱮ ᱵᱷᱟᱜᱤ ᱠᱤᱪᱷᱩ ᱵᱤᱱ ᱠᱚᱨᱟᱣ ᱠᱟᱫᱟ
ᱦᱮᱸ
ᱚᱱᱟᱜᱮ ᱵᱷᱟᱜᱮ ᱵᱩᱡᱷᱟᱹᱜ ᱠᱟᱱᱟ ᱟᱨ ᱵᱟᱠᱷᱟᱱ ᱚᱠᱚᱭ ᱠᱚ ᱢᱮᱱᱟᱜ ᱠᱚᱜᱮᱭᱟ ᱥᱮ ᱢᱟᱱᱮ ᱪᱟᱞᱟᱜ ᱟᱠᱚ ᱢᱟᱱᱮ ᱤᱧᱟᱹᱜ ᱢᱟᱱᱮ ᱤᱪᱪᱷᱟᱹ ᱢᱮᱱᱟᱜ-ᱟ ᱞᱮᱭᱟᱭ ᱡᱮ ᱤᱧ ᱢᱮᱫᱴᱮᱱ ᱵᱟᱭᱤᱠ ᱤᱧ ᱠᱤᱨᱤᱧᱟ ᱥᱮ ᱪᱟᱨ ᱪᱟᱠᱟᱧ ᱠᱤᱨᱤᱧᱟ ᱚᱱᱠᱟ ᱢᱤᱫᱴᱟᱝ ᱥᱚᱠ ᱛᱟᱸᱦᱮᱱ ᱛᱟᱠᱚ ᱜᱮᱭᱟ ᱜᱤᱫᱽᱨᱟᱹ ᱠᱚᱣᱟᱜ ᱚᱱᱟ ᱠᱷᱟᱹᱛᱤᱨ ᱠᱟᱹᱢᱤ ᱠᱚ ᱪᱟᱞᱟᱜ ᱜᱮᱭᱟ
ᱦᱩᱸ
ᱟᱫᱚ ᱡᱟᱭᱦᱳᱠ ᱟᱹᱵᱤᱱ ᱟᱹᱰᱤ ᱵᱷᱟᱜᱮ ᱠᱟᱹᱢᱤ ᱜᱮᱵᱤᱱ ᱠᱚᱨᱟᱣ ᱠᱟᱫᱟ ᱡᱮ ᱯᱷᱟᱹᱞᱛᱩ ᱠᱟᱹᱢᱤ ᱨᱮᱫᱚ ᱵᱟᱝ ᱞᱟᱜᱟᱜᱼᱟ
ᱦᱳᱭ ᱢᱟᱱᱮ ᱟᱹᱰᱤ ᱜᱟᱱ ᱜᱮ ᱱᱚᱝᱠᱟ ᱠᱚ ᱠᱟᱹᱢᱤ ᱠᱟᱜᱼᱟ ᱡᱮ ᱪᱟᱞᱟᱜ ᱟᱠᱚ ᱵᱟᱭᱤᱠ ᱟᱨ ᱵᱟᱠᱷᱟᱱ ᱫᱚ ᱱᱚᱣᱟ ᱟᱭᱯᱷᱳᱱ ᱠᱚ ᱮᱢᱟᱱ ᱠᱚ ᱱᱚᱝᱠᱟ ᱱᱟᱜ ᱠᱚ
ᱦᱮᱸ ᱦᱮᱸ ᱦᱮᱸ ᱦᱮᱸ ᱠᱤᱱᱛᱩ ᱟᱫᱚ ᱪᱮᱫ ᱞᱤᱧ ᱢᱮᱛᱟ ᱠᱚᱣᱟ ᱱᱩᱝᱠᱩ ᱦᱚᱲ ᱫᱚ ᱡᱮ ᱪᱟᱣ ᱱᱟᱠᱚ ᱟᱫᱚ ᱠᱚ ᱦᱮᱡ ᱠᱟᱛᱮ ᱵᱟᱭᱤᱠ ᱠᱚ ᱠᱤᱨᱤᱧ ᱠᱮᱫᱟ ᱠᱤᱱᱛᱩ ᱟᱫᱚ ᱥᱩᱱᱩᱢ ᱫᱩᱞ ᱞᱟᱹᱜᱤᱫ ᱯᱚᱭᱥᱟ ᱫᱚ ᱵᱟᱹᱱᱩᱜ ᱟᱱᱟ ᱟᱫᱚ
ᱦᱮᱸ ᱦᱮᱸ
ᱛᱟᱦᱟᱞᱮ ᱟᱵᱤᱱ ᱥᱮᱫ ᱯᱮᱴᱨᱳᱞ ᱫᱟᱢ ᱠᱚ ᱪᱮᱫ ᱞᱮᱠᱟ ᱵᱤᱥᱤᱭ ᱠᱟᱱᱟ ᱥᱮ ᱠᱚᱢ ᱜᱮ ᱢᱮᱱᱟᱜ ᱜᱮᱭᱟ?
ᱱᱚᱛᱮ ᱫᱚ ᱱᱟᱸᱜ ᱱᱚᱝᱠᱟ ᱪᱟᱞᱟᱜ ᱠᱟᱱᱟ ᱯᱮᱴᱨᱳᱞ ᱫᱚ ᱫᱟᱢ ᱜᱮᱭᱟ ᱱᱟᱜ ᱱᱚᱝᱠᱟ ᱮᱠᱥᱚ ᱵᱤᱥ ᱠᱷᱟᱭ ᱫᱚ ᱮᱠᱥᱚ ᱛᱤᱨᱤᱥ ᱱᱩᱠᱩ ᱤᱭᱟᱹ ᱠᱚᱴᱷᱮᱱ ᱫᱚ ᱮᱠᱥᱳ ᱛᱤᱨᱤᱥ ᱠᱚ ᱦᱟᱛᱟᱣᱮᱜᱼᱟ
ᱟᱪᱪᱷᱟ ᱜᱚᱝᱠᱮ ᱟᱹᱞᱤᱧ ᱥᱮᱫ ᱢᱟᱛᱚ ᱟᱹᱰᱤ ᱡᱟᱹᱥᱛᱤ ᱠᱟᱱᱟ ᱢᱟᱱᱮ ᱡᱚᱠᱷᱚᱱ ᱫᱚᱠᱟᱱ ᱠᱚᱨᱮ ᱞᱤᱧ ᱦᱟᱛᱟᱣ ᱜᱮᱭᱟ ᱥᱮ ᱛᱚᱠᱷᱚᱱ ᱫᱚ ᱦᱟᱯ ᱞᱤᱴᱟᱨ ᱨᱮᱜᱮ ᱮᱠᱫᱚᱢ ᱥᱳᱛᱳᱨ ᱴᱟᱠᱟ ᱠᱚ ᱦᱟᱛᱟᱣ ᱜᱮᱭᱟ
ᱟᱻᱻᱻ ᱛᱟᱦᱚᱞᱮ ᱠᱷᱟᱭ ᱮᱠᱥᱚ ᱪᱟᱞᱞᱤᱥ ᱯᱟᱲᱟᱜ
ᱦᱮᱸ ᱟᱫᱚ ᱯᱟᱢᱯᱮ ᱨᱮᱫᱚ ᱠᱟᱹᱴᱤᱡ ᱠᱚᱢᱚᱜ ᱜᱮᱭᱟ ᱚᱸᱰᱮ ᱫᱚ
ᱦᱩᱸ
ᱱᱚᱝᱠᱟ ᱛᱟᱞᱮ ᱟᱹᱵᱤᱱ ᱫᱚ ᱯᱟᱢᱯᱮ ᱠᱷᱚᱱ ᱜᱮᱵᱮᱱ ᱦᱟᱛᱟᱣ ᱠᱚᱜᱮᱭᱟ ᱥᱮ ᱪᱮᱫ?
ᱟᱸᱰᱤ ᱡᱷᱟᱹᱞ ᱫᱚ ᱯᱟᱢᱯ ᱠᱷᱚᱱ ᱜᱮ ᱦᱟᱛᱟᱣ ᱟᱹᱜᱩ ᱦᱩᱭᱩᱜᱼᱟ ᱱᱚᱣᱟ ᱠᱚᱨᱮ ᱫᱚ ᱵᱟᱝ ᱯᱥᱟᱣᱼᱟ ᱥᱮ
ᱟᱨ ᱦᱟᱸᱰᱮ ᱫᱚ ᱰᱤᱡᱮᱞ ᱨᱮᱱᱟᱜ ᱫᱟᱢ ᱫᱚ ᱦᱟᱸᱜ ᱤᱭᱟᱹ ᱜᱮᱭᱟ ᱠᱚᱢ ᱜᱮᱭᱟ ᱦᱟᱸᱜ
ᱢᱟᱱᱮ ᱯᱟᱢᱯᱮ ᱨᱮᱫᱚ
ᱦᱳᱭ ᱡᱮᱢᱚᱱ ᱮᱠᱥᱚ ᱯᱟᱸᱪ, ᱥᱟᱛ ᱟᱛ ᱚᱱᱠᱟ
ᱟᱪᱪᱷᱟ ᱛᱟᱦᱟᱞᱮ ᱟᱹᱵᱤᱱ ᱡᱮ ᱚᱸᱰᱮ ᱯᱟᱢᱯᱮ ᱵᱤᱱ ᱪᱟᱜ ᱜᱮᱭᱟ ᱢᱟᱱᱮ ᱟᱞᱮ ᱥᱮᱫ ᱢᱟ ᱢᱟᱱᱮ ᱰᱟᱢᱵᱩᱞ ᱛᱮᱫᱚ ᱵᱟᱝᱠᱚ ᱮᱢᱚᱜ ᱜᱮᱭᱟ ᱡᱮ ᱟᱹᱰᱤ ᱟᱥᱛᱢ ᱟᱹᱰᱤ ᱟᱭᱢᱟᱢ ᱦᱟᱛᱟᱣᱟ ᱯᱮᱴᱨᱳᱞ ᱠᱤᱱᱛᱩ ᱚᱱᱠᱟ ᱢᱟ ᱵᱟᱝᱠᱚ ᱮᱢᱚᱜ ᱜᱮᱭᱟ
ᱦᱮᱸ
ᱢᱟᱱᱮ ᱜᱟᱹᱰᱤ ᱥᱩᱢᱩᱝ ᱜᱮᱠᱚ ᱮᱢᱟ ᱵᱤᱱᱟ ᱡᱮ ᱛᱤᱱᱟᱹᱜ ᱵᱤᱱ ᱛᱤᱱᱟᱹᱜ ᱵᱤᱱ ᱵᱷᱚᱨᱟᱣᱟ ᱵᱷᱚᱨᱟᱣ ᱵᱤᱱ ᱠᱤᱱᱛᱩ ᱮᱠᱥ ᱡᱟᱦᱟᱸ ᱢᱟᱱᱮ ᱠᱚ ᱞᱟᱹᱭ ᱠᱟᱫᱟ ᱟᱞᱟᱫᱟ ᱵᱷᱟᱵᱛᱮ ᱴᱮᱝᱠᱤ ᱨᱮᱫᱚ ᱚᱱᱠᱟ ᱫᱚ ᱵᱟᱝ ᱠᱚ ᱮᱢᱚᱜ ᱜᱮᱭᱟ
ᱚ ᱚᱱᱛᱮ ᱛᱚᱵᱮ ᱚᱠᱟ ᱞᱮᱠᱟ ᱦᱮᱱᱟᱜ ᱱᱤᱭᱚᱢ ᱠᱟᱜ ᱟ?
ᱦᱮᱸ ᱦᱮᱸ ᱟᱫᱚ ᱡᱮ ᱡᱮᱢᱚᱱ ᱥᱮᱫ ᱡᱟᱸᱦᱟ
ᱛᱷᱟ ᱦᱩᱸ ᱦᱮ ᱵᱟᱠᱷᱟᱱ ᱱᱚᱛᱮ ᱫᱚ ᱦᱟᱛᱟᱣ ᱫᱟᱲᱮᱭᱟᱜ ᱜᱮᱭᱟᱵᱤᱱ ᱱᱚᱣᱟ ᱰᱟᱹᱵᱩ ᱠᱚᱛᱮ ᱵᱤᱱ ᱟᱹᱜᱩ ᱫᱟᱲᱮᱭᱟᱜ ᱜᱮᱭᱟ᱾
ᱟᱪᱪᱷᱟ ᱪᱷᱟ ᱪᱷᱟ᱾
ᱦᱮᱸ᱾
ᱟᱹᱰᱤ ᱱᱟᱯᱟᱭ᱾
ᱛᱚ ᱜᱚᱝᱠᱮ ᱚᱱᱛᱮ ᱫᱚ ᱛᱟᱞᱦᱮ ᱮ ᱱᱚᱝᱠᱟ ᱤᱭᱟᱹ ᱠᱚᱫᱚ ᱛᱤᱱᱟᱹᱜ ᱠᱚ ᱮᱢᱟ ᱠᱚᱣᱟ ᱠᱟᱹᱲᱢᱤ ᱡᱟᱦᱟᱸ ᱠᱚ ᱠᱟᱹᱢᱤ ᱠᱩ ᱡᱩᱫᱤ ᱵᱤᱱ ᱟᱪᱩ ᱠᱚᱣᱟ ᱠᱩᱲᱤ ᱠᱚ ᱨᱚᱦᱚᱭ?
ᱟᱪᱪᱷᱟ ᱟᱪᱪᱷᱟ ᱟᱪᱪᱷᱟ ᱡᱟᱦᱟᱸᱭ ᱛᱤᱨᱞᱟᱹ ᱦᱚᱯᱚᱱ ᱞᱟᱹᱜᱤᱫ ᱫᱚ ᱥᱮ? ᱡᱟᱦᱟᱸ ᱟᱹᱛᱳ ᱨᱮᱱᱟᱜ ᱡᱩᱫᱤ ᱠᱚ ᱠᱟᱹᱢᱤ ᱠᱷᱟᱱ ᱫᱚ ᱛᱟᱦᱚᱞᱮ ᱠᱷᱟᱱ ᱫᱚ ᱩᱱᱠᱩ ᱫᱚ ᱵᱟᱨ ᱥᱟᱭ ᱴᱟᱠᱟ, ᱟᱨ ᱟ ᱡᱩᱫᱤ ᱚᱱᱠᱟ ᱮ ᱡᱩᱫᱤ ᱠᱚ ᱪᱟᱞᱟᱜᱼᱟ ᱵᱟᱭᱨᱮ ᱥᱮ ᱥᱮᱫ ᱛᱤᱨᱞᱟᱹ ᱦᱚᱯᱚᱱ ᱫᱚ ᱛᱟᱦᱚᱞᱮ ᱵᱟᱨ ᱥᱟᱭ ᱯᱚᱧᱪᱟᱥ ᱴᱟᱠᱟ ᱠᱚ ᱦᱟᱛᱟᱣ ᱜᱮᱭᱟ ᱟᱨᱠᱤ᱾
ᱚ᱾
ᱚᱱᱚ ᱚᱱᱠᱟ᱾
ᱱᱚᱛᱮ ᱦᱚᱸ ᱚᱱᱠᱟᱜᱮ ᱦᱮᱸᱱᱟᱜ ᱱᱚᱛᱮ ᱠᱩᱲᱤ ᱠᱚᱫᱚ ᱵᱟᱨ ᱥᱟᱭ
ᱦᱟᱸ᱾
ᱟᱨ ᱵᱟᱦᱟᱨᱮ ᱠᱚᱨᱮ ᱠᱚ ᱪᱟᱞᱟᱜ ᱠᱷᱟᱱ ᱫᱚ ᱚᱱᱠᱟ ᱫᱚ ᱚᱱᱛᱮ ᱱᱟᱸᱜ ᱚᱱᱛᱮ ᱫᱚ ᱰᱷᱮᱨ ᱧᱚᱜ ᱜᱮᱭᱟ ᱪᱮᱫ ᱞᱮᱠᱟ ᱱᱟᱜ ᱚᱠᱚᱭ ᱠᱚ
ᱟᱪᱪᱷᱟ ᱟᱪᱪᱷᱟ ᱯᱮ ᱥᱟᱭ ᱫᱷᱟᱹᱵᱤᱡ ᱦᱚᱸ ᱦᱩᱭᱩᱜ ᱜᱮᱭᱟ ᱟᱪᱪᱷᱟ᱾
ᱛᱚ ᱜᱚᱝᱠᱮ ᱨᱚᱯᱚᱲ ᱠᱟᱛᱮᱜ ᱟᱹᱰᱤ ᱱᱟᱯᱟᱭ ᱵᱩᱡᱷᱟᱹᱣ ᱮᱱᱟ, ᱛᱚ ᱟᱞᱟᱝᱼᱟᱜ ᱟᱞᱟᱝᱼᱟᱜ ᱴᱟᱭᱤᱢ ᱦᱚᱸ ᱪᱟᱵᱟᱜ ᱠᱟᱱ ᱛᱟᱞᱟᱝ ᱟᱜ ᱟᱨᱚ ᱱᱚᱝᱠᱟᱜᱮ ᱡᱟᱦᱟᱸ ᱛᱤᱥ ᱞᱟᱝ ᱯᱷᱤᱨᱨᱤ ᱞᱟᱝ ᱛᱟᱦᱮᱸᱱ ᱠᱷᱟᱱ ᱱᱚᱝᱠᱟ ᱜᱮᱞᱟᱝ ᱨᱚᱯᱚᱲᱟ ᱦᱟᱸᱜ᱾